ᱦᱮᱞᱳ,
ᱦᱮᱸ ᱡᱚᱦᱟᱨ ᱜᱮ᱾
ᱪᱮᱫ ᱞᱮᱠᱟ ᱢᱮᱱᱟᱢᱟ᱾
ᱱᱟᱯᱟᱭ ᱜᱮ, ᱟᱢ ᱫᱚ ᱪᱮᱫ ᱞᱮᱠᱟ᱾
ᱤᱧ ᱦᱚᱸ ᱱᱟᱯᱟᱭ ᱵᱟᱲᱟ ᱜᱮ ᱱᱤᱛ ᱦᱟᱹᱵᱤᱡ ᱢᱟ ᱟᱨ ᱚᱠᱟ ᱱᱟᱠᱷᱟ ᱨᱮ ᱪᱚ, ᱚᱲᱟᱜ ᱱᱟᱠᱷᱟ ᱨᱮᱜᱮ ᱢᱮᱱᱟᱜ ᱢᱟ᱾
ᱦᱮᱸ ᱚᱲᱟᱜ ᱱᱟᱠᱷᱟ ᱢᱟᱱᱮ ᱠᱟᱹᱴᱤᱡ ᱧᱚᱜ ᱵᱟᱦᱨᱮ ᱨᱮᱜᱮ ᱟᱫᱚ ᱠᱟᱹᱴᱤᱡ ᱥᱚᱢᱚᱭᱤᱧ ᱧᱟᱢ ᱠᱮᱫᱼᱟ ᱟᱫᱚᱧ ᱢᱮᱱᱫᱟ ᱯᱮ᱾ ᱠᱟᱹᱴᱤᱡ ᱜᱟᱱ, ᱟᱵᱚᱣᱟᱜ ᱡᱚᱠᱷᱚᱱ ᱱᱚᱣᱟ ᱟᱹᱰᱤ ᱱᱟᱯᱟᱭ ᱢᱤᱴᱮᱱ, ᱦᱮᱸ ᱦᱚᱨᱟ ᱛᱟᱵᱚᱱ ᱱᱚᱣᱟ, ᱛᱟᱞᱟᱨᱮ ᱠᱟᱹᱴᱤᱡ ᱢᱮᱱᱫᱟᱹᱧ ᱥᱚᱢᱚᱭ ᱮᱢᱟᱜ ᱟᱹᱧ ᱚᱠᱛᱚ ᱠᱟᱹᱴᱤᱡ ᱦᱮᱸᱥᱮ,
ᱦᱮᱸ ᱮᱠᱫᱚᱢ ᱮᱠᱫᱚᱢ᱾ ᱟᱨ ᱛᱟᱦᱟᱞᱮ ᱫᱟᱠᱟ ᱠᱚ ᱡᱚᱢ ᱵᱟᱲᱟ ᱫᱚ ᱪᱮᱫ ᱞᱮᱠᱟ ᱦᱩᱭ ᱵᱟᱲᱟ ᱟᱠᱟᱱ ᱜᱮᱭᱟ᱾ ᱛᱤᱠᱤᱱ ᱨᱮᱭᱟᱜ᱾
ᱛᱤᱠᱤᱱ ᱥᱚᱢᱟᱨ, ᱚᱱᱮ ᱚᱠᱛᱚ ᱨᱮᱜᱮ ᱾
ᱛᱟᱦᱚᱞᱮ ᱛᱮᱦᱤᱧ ᱜᱟᱯᱟ ᱢᱟ ᱟᱯᱮ ᱥᱮᱫ ᱫᱟᱜ ᱫᱚ ᱪᱮᱫ ᱞᱮᱠᱟ ᱫᱟᱜ ᱮ ᱠᱟᱱ ᱜᱮᱭᱟᱭ᱾ ᱤᱧ ᱦᱚᱸ ᱯᱟᱨᱚᱢ ᱵᱟᱲᱟ ᱠᱟᱫ ᱜᱤᱭᱟᱹᱧ ᱛᱤᱠᱤᱱ ᱠᱚᱨᱮᱱᱟᱜ ᱫᱚ᱾ ᱦᱮᱸ ᱛᱤᱠᱤᱱ ᱨᱮᱱᱟᱜ ᱫᱚ ᱦᱩᱭ ᱵᱟᱲᱟᱣ ᱠᱟᱱ ᱜᱮᱭᱟ᱾ ᱟᱨ ᱫᱟᱜ ᱠᱚ ᱪᱮᱫ ᱞᱮᱠᱟ ᱟᱯᱮᱥᱮ ᱫᱟᱜ ᱵᱟᱲᱟᱭ ᱫᱟ ᱥᱮ ᱵᱟᱝ᱾
ᱫᱟᱜ ᱡᱟᱹᱲᱤ ᱫᱚ ᱵᱟᱹᱞᱤ ᱜᱮ ᱢᱤᱫᱵᱟᱨ ᱫᱤᱱᱮ ᱫᱟᱜ ᱠᱮᱫᱟ ᱛᱟᱯᱚᱨ, ᱛᱟᱯᱚᱨᱮ ᱦᱟᱸᱜ, ᱱᱤᱛ ᱫᱚ ᱦᱟᱸᱜ ᱜᱚᱨᱚᱢ ᱫᱚ ᱟᱹᱰᱤ ᱦᱳᱭᱱᱟ, ᱛᱮᱦᱮᱧᱚᱜ ᱵᱟᱝ ᱦᱩᱭ ᱠᱟᱱᱟ᱾
ᱦᱩᱲᱩ ᱨᱚᱦᱚᱭ ᱵᱟᱠᱷᱨᱟ ᱟᱯᱷᱚᱨ ᱠᱚᱫᱚ ᱠᱟᱹᱲᱤ ᱠᱟᱱᱟ ᱞᱟᱹᱴᱩ ᱠᱟᱱᱟ ᱟᱯᱮ ᱥᱮᱫ ᱫᱚ᱾
ᱵᱟᱝᱟ ᱵᱟᱝ ᱢᱟᱱᱮ ᱡᱟᱱᱟᱢ ᱟᱠᱟᱱᱟ ᱚᱢᱚᱱᱚᱜ, ᱡᱟᱦᱟᱸ ᱫᱚ ᱟᱵᱮᱱ -ᱟᱜ
ᱮᱦᱚᱵᱚᱜᱼᱟ
ᱪᱮᱫ ᱛᱟᱦᱚᱞᱮ ᱚᱱᱛᱮ ᱫᱚ ᱫᱟᱜ ᱫᱚ ᱠᱚᱢ ᱵᱟᱝ ᱥᱮ ᱪᱮᱫ
ᱫᱟᱜ ᱫᱚ ᱛᱤᱦᱤᱧ ᱦᱟᱞᱠᱟᱭ ᱫᱟᱜ ᱠᱮᱫᱟ ᱛᱷᱚᱲᱟ ᱧᱚᱜ ᱜᱮ ᱟᱫᱚ ᱵᱚᱞᱮ ᱟᱞᱮ ᱫᱚᱞᱮ ᱫᱮᱨᱤ ᱧᱚᱜᱟ ᱵᱚᱞᱮ,
ᱚ ᱚ ᱚ
ᱮᱸ ᱪᱤᱠᱟᱹ ᱮᱦᱚᱵ ᱵᱟᱲᱟᱭᱟ ᱟᱫᱚ ᱦᱚᱲ ᱠᱚ ᱵᱟᱠᱚ ᱮᱦᱚᱵ ᱠᱟᱱ ᱛᱮ ᱟᱞᱮ ᱦᱚᱸ ᱟᱨ ᱠᱷᱩᱵ ᱮᱠᱴᱟ ᱵᱟᱞᱮ ᱮᱦᱚᱵ ᱵᱟᱲᱟᱭᱮᱫᱟ᱾ ᱤᱱᱟᱹ ᱯᱟᱥᱮ ᱟᱨ ᱫᱚᱥ ᱯᱚᱱᱨᱚ ᱫᱤᱱ ᱯᱚᱨ ᱜᱮ ᱱᱜᱟᱸᱜ ᱞᱮ ᱮᱦᱚᱵᱚᱜᱼᱟ ᱡᱟ ᱵᱩᱡᱷᱟᱹᱜ ᱠᱟᱱᱟ,
ᱦᱳᱭ ᱦᱳᱭ ᱦᱳᱭ ᱡᱟᱭᱦᱳᱠ ᱞᱟᱦᱟ ᱛᱟᱭ ᱦᱳᱭ ᱦᱳᱭ
ᱦᱮᱸ ᱤᱭᱟᱹ ᱵᱟᱲᱟᱭ ᱫᱟᱠᱚ ᱢᱟᱱᱮ ᱪᱮᱫ ᱞᱮᱠᱟ ᱢᱤᱫ ᱫᱚᱢ ᱠᱚ ᱯᱟᱲᱟᱜ ᱵᱟᱲᱟ ᱠᱟᱜ ᱠᱟᱱᱟ ᱚᱠᱚᱭ ᱠᱚ,
ᱦᱮᱸ ᱦᱮᱸ
ᱟᱞᱮ ᱢᱟ ᱱᱟᱦᱟᱜ ᱩᱞ ᱟᱹᱰᱤ ᱛᱮᱫ ᱱᱤᱛᱚᱝ ᱢᱟ ᱟᱞᱮ ᱥᱮᱫ,
ᱟᱞᱮᱥᱮᱱ
ᱵᱟᱲᱟᱭᱮᱫ ᱠᱟᱱᱟ ᱢᱮᱱᱟᱜ-ᱟ ᱥᱮ ᱵᱟᱝ
ᱟᱞᱮᱥᱮᱫ ᱦᱚᱸ ᱦᱮᱸᱜᱮ ᱟᱯᱮ ᱥᱮᱱ ᱞᱮᱠᱟᱜᱮ ᱩᱞ ᱵᱤᱞᱤ ᱠᱚ
ᱦᱮᱸ ᱟᱞᱮ ᱥᱮᱫ ᱢᱟ ᱩᱞ ᱵᱤᱞᱤ ᱠᱚᱴᱷᱤᱱ ᱞᱮ ᱡᱚᱢ ᱵᱟᱲᱟᱭ ᱠᱟᱱ ᱟᱯᱮᱫ ᱜᱮ ᱢᱮᱱᱟᱜᱼᱟ ᱟᱥᱮ ᱵᱟᱝ ᱦᱟᱸᱜ,
ᱟᱞᱮ ᱦᱚᱸᱞᱮ ᱡᱚᱢ ᱵᱟᱲᱟᱭᱮᱫᱟ ᱩᱞ ᱵᱤᱞᱤ ᱠᱚ ᱫᱚᱢᱮ ᱵᱤᱞᱤᱜ ᱠᱟᱱᱟ ᱚᱲᱟᱜ ᱠᱚᱨᱮᱱᱟᱜ ᱦᱮᱸ ᱚᱲᱟᱜ ᱠᱚᱨᱮ ᱢᱮᱱᱟᱜᱼᱟ ᱚᱱᱠᱟᱜ ᱜᱮ ᱢᱤᱫ ᱵᱟᱨ ᱫᱟᱨᱮ
ᱵᱚᱪᱟᱜ ᱥᱤᱡᱤᱱ ᱯᱷᱚᱞ ᱯᱷᱚᱞ ᱱᱟ
ᱦᱮᱸ ᱦᱮᱸ ᱦᱮᱸ ᱦᱩᱸ ᱛᱟᱦᱚᱞᱮ ᱪᱮᱫ ᱞᱮᱠᱟ ᱟᱯᱷᱚᱨ ᱠᱚᱫᱚ ᱚᱠᱟᱞᱮᱠᱟ ᱵᱷᱟᱵᱽ ᱛᱮᱫᱚ ᱢᱟᱱᱮ ᱟᱯᱷᱚᱨ ᱢᱟᱱᱮ ᱪᱮᱫ ᱟᱹᱞᱤᱧ ᱢᱮ ᱪᱮᱫ ᱞᱮᱠᱟ ᱵᱷᱟᱵᱛᱮ ᱟᱯᱷᱚᱨ ᱵᱟᱲᱟᱭᱟ ᱟᱨ ᱪᱮᱫ, ᱟᱯᱚᱨ ᱮᱨ ᱟᱯᱚᱨ ᱨᱮᱱᱟᱝ ᱤᱭᱟᱹᱧ ᱢᱮᱱᱮᱫᱼᱟ ᱚᱱᱟ, ᱜᱩᱨᱤᱡ ᱠᱚᱫᱚ ᱟᱬᱜᱚ ᱵᱟᱲᱟ ᱫᱚ ᱦᱩᱭ ᱠᱟᱱᱟ ᱯᱟᱴᱟᱞ ᱯᱟᱞᱴᱟᱣ ᱟᱠᱟᱱᱟ,
ᱜᱟᱹᱪᱷᱤ ᱡᱟᱱᱟᱢ ᱚᱜ-ᱟ ᱚᱱᱟ ᱫᱚᱲᱦᱟ ᱢᱤᱫᱴᱮᱱ ᱠᱷᱮᱛ ᱛᱮᱞᱮ ᱨᱚᱦᱚᱭ ᱠᱮᱫᱟ ᱨᱚᱦᱚᱭ ᱠᱟᱛᱮᱫ ᱚᱱᱟ ᱟᱨᱦᱚᱸ ᱚᱱᱟ ᱵᱩᱫᱟᱹ ᱵᱩᱫᱟᱹ ᱜᱮ ᱦᱟᱸᱜ ᱞᱮ ᱛᱩᱫᱟ ᱞᱟᱹᱴᱩ ᱧᱚᱜᱚᱜᱼᱟ, ᱛᱟᱨᱯᱚᱨ ᱵᱩᱫᱟᱹ ᱵᱩᱫᱟᱹ ᱛᱩᱫ ᱠᱮᱛᱮᱫ ᱡᱚᱠᱷᱚᱱ ᱮᱛᱚ ᱠᱮᱞ ᱨᱮ ᱨᱚᱦᱚᱭ ᱩᱱ ᱥᱚᱢᱚᱭ ᱫᱚ ᱢᱤᱫᱴᱮᱡ ᱫᱟᱨᱮ ᱨᱚᱦᱚᱭᱟ ᱩᱲᱟᱜᱟᱨ ᱚᱱᱮ ᱚᱱᱠᱟᱱᱟᱜ ᱱᱮᱛᱟᱨ ᱪᱟᱹᱞᱩ ᱠᱟᱱᱟ ᱟᱹᱰᱤ ᱟᱭᱢᱟ,
ᱢᱤᱫᱴᱤᱡ
ᱟᱭᱢᱟ ᱦᱚᱲ ᱫᱚ ᱵᱟᱠᱚ ᱨᱚᱦᱚᱭᱮᱫᱟ ᱚᱱᱠᱟ ᱫᱚ ᱡᱚᱛᱚ ᱦᱮᱸ ᱮᱠᱫᱚᱢ ᱴᱤᱠ ᱟᱫᱚ ᱚᱸᱰᱮ ᱫᱚ ᱵᱟᱠᱚ ᱨᱚᱦᱚᱭᱮᱫᱟ ᱯᱟᱞᱮ,
ᱱᱚᱛᱩᱱ ᱯᱚᱫᱽᱫᱷᱚᱛᱤ ᱢᱟᱱᱮ ᱱᱟᱣᱟ, ᱱᱟᱣᱟ ᱞᱮᱠᱟ ᱠᱟᱛᱮᱜ
ᱱᱚᱛᱩᱱ ᱯᱚᱫᱽᱫᱷᱚᱛᱤ ᱦᱳᱭ ᱦᱳᱭ
ᱦᱮᱸ ᱦᱮᱸ ᱦᱮᱸ ᱦᱮᱸ ᱢᱟᱱᱮ ᱱᱚᱣᱟ ᱫᱚ ᱦᱩᱭ ᱵᱟᱲᱟ ᱟᱠᱟᱱᱟ ᱵᱷᱟᱜᱤ ᱜᱮ, ᱨᱟᱥᱟᱭᱱᱤᱠ ᱥᱟᱨ ᱠᱩ ᱡᱟᱦᱟᱸ ᱫᱚ ᱟᱵᱚᱣᱟᱜ ᱚᱱᱟ ᱠᱚ ᱟᱹᱰᱤ ᱴᱷᱤᱠ ᱴᱷᱟᱠ ᱵᱮᱵᱚᱦᱟᱨ ᱦᱩᱭᱩᱜᱼᱟ ᱛᱚᱵᱮ ᱚᱱᱟ ᱜᱟᱹᱪᱷᱤ ᱠᱚ ᱟᱹᱰᱤ ᱡᱷᱟᱲᱚᱜᱼᱟ ᱟᱨ ᱪᱮᱫ,
ᱟ
ᱚᱱᱟ ᱢᱤᱫᱴᱤᱡ ᱠᱷᱚᱱ ᱜᱮ ᱟᱹᱰᱤ ᱢᱟᱨᱟᱝ ᱦᱩᱭᱮᱱ ᱜᱮᱭᱟ ᱦᱮᱸᱥᱮ ᱢᱤᱫ ᱪᱩᱯ
ᱟᱨ ᱛᱤᱦᱤᱧ ᱜᱟᱯᱟ ᱫᱚ ᱟᱯᱮ ᱚᱱᱛᱮ ᱫᱚ ᱪᱮᱫ ᱠᱚ ᱯᱷᱚᱥᱚᱞ ᱠᱩ ᱦᱩᱭ
ᱱᱤᱛ ᱫᱚ ᱦᱟᱸᱜ ᱚᱱᱟ ᱥᱟᱠᱥᱚᱵᱽᱡᱤ ᱡᱟᱦᱟᱸᱭ ᱠᱚ ᱨᱚᱦᱚᱭ ᱵᱟᱲᱟ ᱟᱠᱟᱜ ᱡᱟᱦᱟᱸᱭ ᱠᱚ ᱚᱱᱟ ᱠᱚᱨᱮᱱ ᱦᱟᱸᱜ᱾ ᱚᱱᱟ ᱠᱚᱫᱚ ᱱᱤᱛ ᱫᱚ ᱦᱟᱸᱜ ᱦᱚᱸᱜ-ᱚ ᱦᱩᱲᱩ ᱨᱚᱦᱚᱭ, ᱫᱤᱱ ᱠᱚ ᱥᱮᱴᱮᱨᱚᱜ ᱠᱟᱱᱛᱮ ᱚᱱᱟ ᱠᱚᱫᱚ ᱪᱟᱵᱟᱜ ᱠᱟᱱᱟ,
ᱜᱟᱲ
ᱦᱮᱸ ᱦᱮᱸ ᱦᱮᱸ ᱡᱚᱸᱰᱨᱟ ᱠᱚ ᱮᱨ ᱵᱟᱲᱟ ᱠᱟᱛᱮᱫ ᱡᱟᱱᱟᱢ ᱟᱠᱟᱱᱟ ᱡᱟᱦᱟᱸᱭ ᱡᱟᱦᱟᱸᱭ ᱠᱚ ᱮᱨ ᱵᱟᱲᱟ ᱠᱟᱫᱟ ᱚᱱᱟ ᱫᱚ ᱡᱟᱱᱟᱢ ᱟᱠᱟᱱ ᱜᱮᱭᱟ᱾ ᱟᱫᱚ ᱞᱟᱦᱟ ᱞᱮᱠᱟ ᱚᱱᱠᱟ ᱫᱚ ᱡᱚᱢᱚᱠ ᱫᱚ ᱩᱱᱟᱹᱜ ᱫᱚ ᱵᱟᱝ ᱡᱚᱛᱚ ᱠᱚᱫᱚ ᱵᱟᱝ ᱮᱨᱟᱠᱚ
ᱱᱮᱛᱟᱨ ᱫᱚ ᱠᱟᱹᱴᱤᱡ ᱦᱮᱸ
ᱟᱨ ᱟᱵᱮᱱᱟᱜ ᱟᱵᱮᱱᱟᱜ ᱢᱮᱱᱫᱟᱹᱧ ᱦᱟᱸᱜ ᱫᱤᱥᱚᱢ ᱫᱚ ᱦᱟᱸᱜ ᱚᱠᱟ ᱥᱮᱱ ᱛᱟᱢ ᱛᱟᱦᱞᱮ? ᱱᱤᱛ ᱡᱟᱦᱟᱸ
ᱦᱮᱸ, ᱚᱱᱟ ᱠᱚᱢᱟ ᱱᱟᱦᱟᱜ ᱟᱹᱱᱤᱡ ᱵᱟᱝ ᱜᱟᱱᱚᱜᱼᱟ᱾ ᱦᱮᱸ ᱚᱱᱟ, ᱦᱮᱸ ᱵᱟᱝ ᱜᱟᱱᱚᱜᱼᱟ ᱥᱮ
ᱟᱪᱪᱷᱟ ᱟᱪᱪᱷᱟ ᱵᱟᱝ ᱜᱟᱱᱚᱜᱼᱟ ᱵᱟᱝ ᱜᱟᱱᱚᱜᱼᱟ ᱵᱟᱝ ᱜᱟᱱᱚᱜᱼᱟ ᱵᱟᱝ ᱜᱟᱱᱚᱜᱼᱟ ᱵᱟᱝ ᱜᱟᱱᱚᱜᱼᱟ᱾ ᱴᱷᱤᱠ ᱴᱷᱤᱠ ᱠᱟᱛᱷᱟ ᱟᱨ ᱴᱷᱤᱠ ᱜᱮᱭᱟ ᱢᱟ ᱤᱧᱦᱚᱸ ᱚᱱᱟᱧ ᱵᱩᱡᱽ ᱠᱮᱫᱟ᱾ ᱤᱧᱦᱚᱸ ᱵᱟᱹᱧ
ᱚᱱᱠᱟ ᱱᱟᱠᱷᱟ ᱜᱮ ᱜᱩᱱᱟᱹᱱ ᱨᱮ ᱡᱩᱫᱤ ᱩᱞ ᱩᱞ ᱱᱟᱦᱟᱜ ᱚᱠᱟᱥᱮᱫ ᱟᱹᱰᱤ ᱡᱟᱹᱥᱛᱤ ᱦᱩᱭᱩᱜᱼᱟ ᱚᱱᱟ ᱱᱟᱠᱷᱟ ᱨᱮᱱ ᱠᱟᱱ ᱜᱤᱭᱟᱹᱧ ᱱᱟᱦᱟᱜ᱾ ᱩᱱ ᱜᱮᱧ ᱟᱫᱚ ᱚᱱᱮ ᱚᱝᱠᱟ ᱵᱮᱯᱟᱨ᱾
ᱦᱩᱸ᱾ ᱵᱤᱨᱟᱴ ᱚᱱᱟ ᱜᱮ ᱤᱧ ᱦᱚᱸ ᱚᱱᱠᱟ ᱪᱷᱟ ᱫᱚ ᱵᱟᱹᱧ
ᱦᱩᱸ ᱩᱞ ᱱᱤᱛᱚᱜ ᱢᱟ ᱟᱯᱟᱛᱚᱛᱚ ᱟᱞᱮᱥᱮᱫ ᱟᱹᱰᱤ ᱛᱮ ᱟᱨ ᱚᱱᱟ ᱞᱟᱦᱟ ᱫᱚ ᱛᱟᱞᱤ ᱟᱞᱮ ᱱᱟᱠᱷᱟ ᱫᱚ ᱛᱟᱞᱤ ᱛᱟᱞᱮ ᱡᱚ ᱧᱮᱞ ᱠᱟᱜ ᱜᱮᱯᱮ ᱱᱟᱦᱟᱜ
ᱦᱮᱸ ᱦᱮᱸ ᱦᱮᱸ, ᱟᱹᱰᱤ ᱟᱹᱰᱤ ᱦᱟᱨᱟᱜ ᱫᱚ ᱚᱱᱟ ᱦᱮᱸ ᱥᱮ᱾
ᱟᱞᱮ ᱦᱚᱸ ᱟᱹᱰᱤ ᱠᱟᱴᱷᱤᱱ ᱛᱟᱹᱨᱠᱩ ᱠᱟᱛᱮᱫ ᱞᱮ ᱡᱚᱢ ᱵᱟᱲᱟ ᱠᱮᱫᱟ ᱠᱤᱪᱷᱩ ᱫᱤᱱ ᱫᱚ᱾ ᱛᱟᱹᱨᱠᱩᱲ ᱠᱚ ᱯᱷᱚᱞᱟᱣ ᱠᱮᱫᱟ ᱛᱚ ᱛᱟᱹᱲᱠᱩ ᱡᱚᱢ ᱦᱩᱭ ᱵᱟᱲᱟᱭᱱᱟ ᱛᱟᱨᱯᱚᱨ ᱠᱤᱪᱷᱩ ᱦᱚᱲ ᱫᱚᱠᱚ ᱟᱹᱛᱤᱧᱫᱟ ᱟᱨᱦᱚᱸ ᱚᱱᱟ ᱛᱟᱹᱨᱠᱩᱨ ᱱᱟᱦᱟᱜ ᱱᱤᱛᱚᱜ ᱟᱨ ᱠᱤᱪᱷᱩ ᱫᱤᱱ ᱦᱩᱭ ᱞᱮᱱᱠᱷᱟᱱ ᱢᱟ ᱦᱟᱸᱜ ᱞᱮ ᱦᱮᱸ ᱪᱮᱫ ᱠᱚ ᱢᱮᱛᱟᱜᱼᱟ
ᱦᱩᱸ ᱦᱩᱸ ᱦᱮᱞᱳᱻ
ᱟᱭᱟ
ᱦᱮᱸ, ᱦᱮᱸ ᱦᱮᱸ ᱛᱟᱦᱚᱞᱮ ᱵᱤᱞᱤ᱾
ᱟᱸᱻ
ᱦᱮᱞᱳ
ᱛᱟᱞᱮ ᱫᱚ ᱵᱟᱹᱱᱩᱜᱼᱟ ᱯᱟᱥᱮᱡ ᱥᱮ ᱨᱚᱠᱚᱢ ᱱᱤᱛᱚᱜ ᱵᱟᱝ?
ᱦᱮᱞᱳ